ᱦᱮᱞᱳᱼᱼ ᱦᱮᱞᱳ ᱦᱮᱞᱳ ᱦᱮᱸ ᱡᱚᱸᱦᱟᱨ ᱜᱮ ᱵᱚᱭᱦᱟ᱾ ᱦᱮ ᱡᱚᱦᱟᱨ ᱜᱮ ᱦᱮᱸ ᱱᱟᱯᱟᱭ ᱜᱮ ᱱᱤᱭᱟᱹ ᱜᱷᱟᱹᱲᱤᱡ ᱫᱚ ᱟᱢᱜᱮ ᱪᱮᱫ ᱞᱮᱠᱟ? ᱫᱤᱥᱚᱢ ᱠᱚ ᱫᱚ ᱥᱤᱞᱫᱟᱹ ᱥᱮᱫ᱾
ᱥᱤᱞᱫᱹᱟ ᱟᱪᱪᱷᱟ ᱟᱪᱪᱷᱟ ᱟᱪᱪᱷᱟ᱾
ᱟᱢᱟᱜ ᱫᱚᱥᱚᱱ ᱫᱚ ᱚᱠᱟᱨᱮ? ᱤᱧᱟᱜ ᱫᱚ ᱥᱤᱢᱞᱟᱯᱟᱞ ᱟᱧᱡᱚᱢ ᱥᱮ? ᱦᱮᱸ ᱥᱮᱢᱞᱟᱯᱟᱞ ᱫᱚ ᱟᱸᱧᱢᱚᱢ ᱦᱩᱭ ᱟᱠᱟᱱᱟ᱾
ᱦᱚᱸ ᱦᱳᱭ ᱚᱱᱛᱮ ᱜᱮ᱾
ᱪᱮᱫ ᱠᱚᱢ ᱪᱤᱠᱟ ᱵᱟᱲᱟᱭ ᱛᱚᱦᱟᱱ ᱱᱤᱛᱳᱜ?
ᱦᱳᱭ ᱪᱤᱠᱟᱹ ᱠᱚᱦᱚᱸ ᱵᱟᱝᱜᱮ ᱦᱚᱸᱜᱼᱚᱭ᱾
ᱦᱚᱸ ᱚᱲᱟᱜ ᱨᱮ ᱢᱮᱱᱟᱢᱟ ᱥᱮ ᱵᱟᱡᱟᱨ ᱠᱚᱨᱮᱜ ᱢᱮᱱᱢᱟ? ᱚᱲᱟᱜ ᱨᱮ ᱢᱮᱱᱟᱢᱟ ᱥᱮ ᱵᱟᱡᱟᱨ ᱠᱚᱨᱮᱜ?
ᱤᱧ ᱫᱚ ᱵᱟᱸᱠᱩᱲᱟ ᱨᱮᱧ ᱛᱟᱦᱮᱱ ᱠᱟᱱᱟ ᱦᱟᱸᱜ᱾
ᱚ ᱛᱚ ᱵᱟᱠᱩᱲᱟ ᱨᱮ ᱪᱮᱫᱮᱢ ᱪᱤᱠᱟᱹᱭ ᱜᱮᱭᱟ?
ᱳᱭ ᱟᱵᱚ ᱥᱟᱱᱛᱟᱞᱤ ᱱᱮᱴᱼᱥᱮᱴ ᱠᱚ ᱮᱢ ᱦᱩᱭᱩᱜ ᱠᱟᱱᱟ ᱦᱟᱸᱜ ᱟᱨᱼᱼ ᱠᱚᱢᱯᱤᱴᱤᱵᱽ ᱯᱚᱨᱤᱠᱠᱷᱟ ᱞᱟᱹᱜᱤᱫ ᱦᱟᱸᱜ ᱯᱟᱲᱦᱟᱣ ᱦᱩᱭᱩᱜ ᱠᱟᱱᱟ᱾
ᱵᱷᱟᱜᱮ ᱠᱟᱛᱷᱟ ᱛᱟᱦᱚᱞᱮ ᱾ᱟᱨ ᱟᱢ ᱫᱚ ᱪᱮᱫ ᱮᱢ ᱪᱤᱠᱟᱹᱭ ᱜᱮᱭᱟ
ᱤᱧ ᱦᱚᱸ ᱱᱤᱭᱟᱹ ᱫᱷᱟᱳ ᱚᱱᱟ ᱢᱟᱥᱴᱟᱨ ᱰᱩᱜᱽᱨᱤ ᱪᱟᱞᱟᱳᱮᱱ ᱥᱮᱨᱢᱟᱧ ᱠᱚᱢᱯᱞᱤᱴ ᱠᱮᱫᱟ ᱱᱤᱛᱳᱜ ᱠᱚᱢᱯᱞᱤᱴ ᱠᱟᱛᱮ ᱤᱧ ᱦᱚᱸ ᱚᱲᱟᱜ ᱨᱮᱜᱮ ᱢᱤᱱᱟᱧᱼᱟ᱾
ᱠᱟᱹᱴᱤᱡ ᱪᱟᱥ ᱠᱚᱨᱮ ᱠᱟᱹᱴᱤᱡ ᱠᱟᱹᱢᱤ ᱵᱟᱲᱟ ᱦᱩᱭᱩᱜ ᱠᱟᱱᱟ
ᱚ ᱟᱪᱪᱷᱟ ᱟᱪᱪᱷᱟ ᱛᱟᱦᱞᱮ ᱩᱸ ᱮᱴᱟᱜ ᱮᱠᱡᱟᱢ ᱠᱚᱫᱚᱢ ᱮᱢ ᱵᱟᱲᱟᱭ ᱜᱮᱭᱟ ᱥᱮ ᱵᱟᱝᱟ
ᱦᱮᱸ ᱮᱴᱟᱜ ᱮᱠᱡᱟᱢ ᱮᱠᱡᱟᱢ ᱠᱚᱫᱚ ᱮᱢ ᱵᱟᱲᱟ ᱦᱳᱭᱳᱜ ᱜᱮᱭᱟ ᱟᱫᱚ ᱠᱳᱣᱟᱞᱤᱯᱷᱟᱭ ᱜᱮ ᱵᱟᱝ ᱠᱳᱣᱟᱞᱤᱯᱷᱟᱭ ᱵᱟᱲᱟ ᱦᱩᱭ ᱟᱠᱟᱱᱟ ᱛᱚ
ᱟᱫᱚ ᱪᱮᱥᱴᱟ ᱨᱮ ᱢᱤᱱᱟᱹᱧᱟ ᱟᱫᱚ ᱦᱟᱯᱮ ᱪᱮᱫ ᱪᱤᱠᱟᱹᱜ ᱠᱟᱱᱟ
ᱟᱪᱪᱷᱟ ᱟᱪᱪᱷᱟ ᱟᱪᱪᱷᱟ
ᱵᱳᱲᱳ ᱜᱳᱲᱳ ᱦᱳᱭ ᱱᱟ ᱥᱮ ᱵᱟᱝ
ᱦᱮᱸ
ᱡᱚᱢ ᱵᱟᱲᱟ ᱠᱚᱫᱚ ᱦᱩᱭᱱᱟ ᱥᱮ ᱵᱟᱝ
ᱵᱟᱝᱜᱮ ᱡᱚᱢ ᱫᱚ ᱟᱣᱨᱤᱭᱟᱜ ᱦᱟᱸᱜ
ᱚ
ᱯᱟᱲᱦᱟᱜ ᱦᱩᱭᱩᱜ ᱠᱟᱱ ᱛᱟᱦᱮᱸ ᱠᱟᱱᱟ ᱟᱫᱚ
ᱪᱮᱫ ᱪᱮᱫ ᱛᱟᱦᱚᱞᱮ ᱢᱮᱥᱨᱮᱢ ᱛᱟᱦᱮᱱ ᱜᱮᱭᱟ ᱥᱮ ᱪᱮᱫ ᱚ ᱛᱟᱦᱞᱮ ᱱᱤᱡᱮ ᱛᱮᱢ ᱤᱥᱤᱱ ᱜᱮᱭᱟ ᱥᱮ ᱢᱟᱱᱮ ᱦᱳ ᱼᱼ ᱴᱮ ᱤᱭᱟᱹ ᱦᱳᱴᱮᱞ ᱠᱷᱚᱱᱟᱢ ᱟᱹᱜᱩ ᱟᱹᱜᱩᱭ ᱜᱮᱭᱟ ᱡᱚᱢᱟᱜ ᱠᱚ
ᱦᱮᱸ
ᱦᱳᱴᱮᱞ ᱠᱷᱱᱟᱢ ᱟᱹᱜᱩᱭ ᱜᱮᱭᱟ ᱥᱮ ᱱᱤᱡᱮ ᱛᱮᱢ ᱤᱥᱮᱱ ᱜᱮᱭᱟ
ᱪᱮᱫ ᱱᱤᱡᱮᱛᱮ
ᱱᱤᱡᱮᱛᱮᱢ ᱤᱥᱤᱱ ᱵᱟᱥᱟᱝ ᱜᱮᱭᱟ ᱥᱮ ᱦᱳᱴᱮᱞ ᱠᱷᱚᱱᱟᱢ ᱟᱹᱜᱩᱭ ᱜᱮᱭᱟ
ᱦᱳᱭ ᱱᱤᱡᱮ ᱛᱮᱜᱮ
ᱚ
ᱟᱫᱚ ᱛᱤᱱᱟᱹᱜ ᱫᱚ ᱵᱟᱦᱨᱮ ᱨᱮᱢ ᱡᱚᱢᱟ ᱦᱟᱸᱜ ᱡᱚᱢ ᱧᱩ ᱠᱚᱫᱚ ᱱᱤᱡᱮ ᱡᱟᱦᱟᱸᱢ ᱤᱥᱤᱱ ᱟᱠᱟᱜᱼᱟ ᱚᱱᱟᱜᱮ ᱢᱚᱸᱡᱽ ᱵᱩᱡᱷᱟᱹᱜᱼᱟ
ᱦᱟᱸ ᱛᱟᱯᱚᱨ ᱟᱫᱚ ᱵᱟᱭᱨᱮ ᱨᱮᱱᱟᱜ ᱡᱤᱱᱤᱥ ᱦᱚᱸ ᱢᱟᱱᱮ ᱫᱚᱢᱮ ᱠᱷᱚᱨᱪᱟᱜ ᱟᱛᱚ ᱟᱫᱚ ᱦᱳᱴᱮᱞ ᱠᱚᱨᱮᱱᱟᱜ ᱫᱟᱠᱟ ᱦᱚᱸ ᱫᱚᱢᱮ ᱴᱷᱮᱨ ᱫᱟᱢ ᱠᱚ ᱞᱟᱹᱭᱟ ᱟᱨ ᱱᱤᱡᱮᱛᱮ ᱤᱥᱤᱱ ᱠᱷᱟᱱ ᱫᱚ ᱫᱟᱜ ᱢᱟᱹᱰᱮᱭ ᱟᱞᱚ ᱥᱚᱠᱤᱛ ᱦᱚᱸ ᱢᱟᱱᱮ ᱫᱤᱱ ᱯᱟᱨᱚᱢᱚᱜᱼᱟ
ᱦᱳᱭ
ᱛᱟᱦᱚᱞᱮ ᱚᱲᱟᱜ ᱠᱚᱨᱮ ᱫᱚᱠᱚ ᱱᱟᱯᱟᱭ ᱵᱟᱲᱟ ᱜᱮᱭᱟ ᱱᱤᱭᱟᱹ ᱜᱟᱹᱲᱤᱡ
ᱦᱳᱭ ᱱᱟᱯᱟᱭ ᱜᱮ ᱦᱟᱸᱜ
ᱛᱟᱦᱞᱮ ᱚᱲᱟᱜ ᱠᱚᱨᱮᱢ ᱪᱟᱞᱟᱣ ᱵᱟᱲᱟ ᱟᱠᱟᱱᱟ ᱥᱮ ᱵᱟᱝ ᱟᱞᱮ ᱨᱮᱱ ᱦᱚᱸ ᱱᱤᱛᱚᱜ ᱫᱚ ᱚᱲᱟᱜ ᱠᱚᱨᱮ ᱫᱚᱠᱚ ᱱᱟᱯᱟᱭ ᱜᱮᱭᱟ
ᱟᱪᱪᱷᱟ
ᱛᱟᱞᱦᱮ ᱚᱲᱟᱜ ᱠᱚᱫᱚᱢ ᱪᱟᱞᱟᱣ ᱵᱟᱲᱟ ᱟᱠᱟᱱᱟ ᱥᱮ ᱵᱟᱝ
ᱦᱮᱸ ᱪᱟᱞᱟᱣ ᱦᱩᱭ ᱞᱮᱱ ᱜᱮᱭᱟ
ᱚ